ᱦᱮᱞᱳ ᱦᱚᱸ ᱨᱚᱲ ᱠᱚ ᱟᱡᱚᱢ ᱦᱚᱸ-ᱦᱚᱸ ᱟᱸᱡᱚᱢ ᱧᱟᱢᱚᱜ ᱠᱟᱱᱟ ᱾ ᱟᱹᱞᱤᱧᱟ ᱟᱸᱡᱚᱢ ᱧᱟᱢᱚᱜ ᱠᱟᱱᱟ?
ᱦᱮᱸ ᱦᱮᱸ ᱟᱸᱡᱚᱢ ᱧᱟᱢᱚᱜ ᱠᱟᱱᱟ ᱡᱚᱦᱟᱨ ᱜᱮ ᱫᱟ
ᱡᱚᱦᱟᱨ ᱜᱮ ᱡᱚᱦᱟᱨ ᱜᱮ ᱾
ᱪᱮᱫ ᱠᱚᱯᱮ ᱪᱤᱠᱟᱹ ᱵᱟᱲᱟᱭ ᱫᱟ, ᱫᱟ ᱱᱤᱭᱟ ᱥᱚᱢᱚᱭ?
ᱩᱝ ᱪᱮᱫ ᱠᱚ ᱵᱟᱝ ᱜᱟᱱᱚᱜᱼᱟ ᱦᱟᱸᱜ ᱱᱤᱛᱚᱜ ᱫᱚ ᱾ ᱚᱲᱟᱜ ᱠᱚᱨᱮ ᱜᱮ ᱢᱮᱱᱟᱜ ᱠᱟᱜ ᱞᱮᱭᱟ ᱪᱟᱥ ᱵᱟᱥ ᱫᱤᱱ ᱠᱟᱱᱟ ᱛᱚ ᱾
ᱦᱮᱸ ᱪᱟᱥ ᱠᱚᱫᱚ ᱯᱮ ᱟᱨᱟᱢᱵᱚ ᱜᱚᱜ ᱦᱮᱸ ᱫᱟ ᱪᱮᱜ?
ᱥᱮᱨᱢᱟ ᱡᱟᱹᱲᱤ ᱠᱚᱦᱚᱸ ᱵᱟᱝ ᱡᱟᱹᱲᱤᱭ ᱫᱟᱭ ᱛᱚ, ᱟᱫᱚ ᱦᱟᱸᱜ ᱱᱟᱜ ᱠᱷᱟᱱ ᱫᱟᱜ ᱡᱟᱹᱲᱤ ᱠᱚᱫᱚ ᱵᱟᱝ ᱦᱩᱭ ᱠᱟᱱᱟ ᱚᱱᱠᱟ ᱫᱚ ᱢᱟᱱᱮ ᱜᱷᱩᱴᱩ ᱡᱟᱭᱜᱟ ᱠᱚᱫᱚ ᱦᱟᱸᱜ ᱢᱮᱱᱟᱜ ᱜᱮᱭᱟ ᱟᱨ ᱱᱚᱝᱠᱟ ᱠᱮᱱᱮᱞ ᱫᱟᱜ ᱠᱚᱛᱮ ᱡᱟᱸᱦᱟᱸ ᱛᱤᱱᱟᱹᱜ ᱞᱮ ᱪᱟᱥᱵᱟᱥ ᱮᱫᱟ ᱠᱚᱢ ᱫᱷᱟᱨᱟ ᱜᱮ ᱦᱟᱸᱜ ᱾
ᱟᱪᱪᱷᱟ ᱟᱪᱪᱷᱟ ᱦᱮᱸ ᱛᱚ ᱫᱟ ᱛᱟᱦᱚᱞᱮ ᱨᱚᱦᱚᱭ ᱠᱚᱫᱚ ᱯᱮ ᱟᱹᱣᱨᱤ ᱯᱮ ᱟᱨᱟᱢᱵᱷᱚᱭᱟ
ᱦᱳᱭ ᱠᱤᱪᱷᱩ ᱜᱟᱱ ᱦᱟᱸᱜ ᱞᱮ ᱟᱨᱟᱢᱵᱷᱚ ᱜᱚᱫ ᱟᱠᱟᱫᱟ ᱟᱨ ᱦᱟᱸᱜ ᱜᱷᱩᱴᱩ ᱡᱟᱭᱜᱟ ᱥᱮᱫ ᱦᱟᱸᱜ ᱵᱟᱠᱤ ᱢᱮᱱᱟᱜ ᱛᱟᱦᱚᱞᱮᱭᱟ ᱟᱨ ᱟᱯᱮᱫᱚ ᱦᱟᱸᱜ ᱪᱮᱫ ᱞᱮᱠᱟ ᱟᱨᱟᱢᱵᱷᱚ ᱟᱯᱮ ᱥᱮ ᱵᱟᱝ ᱜᱮ
ᱦᱮᱸ ᱫᱟ ᱟᱞᱮ ᱫᱚ ᱦᱚᱪᱪᱷᱮ ᱱᱚᱜᱼᱚᱭ ᱠᱤᱪᱷᱩ ᱫᱤᱱ ᱢᱟᱲᱟᱝ ᱜᱮ ᱛᱚᱞᱟ ᱠᱚᱞᱮ ᱜᱤᱰᱤ ᱠᱮᱫᱟ ᱟᱨ ᱠᱤᱪᱷᱩ ᱠᱤᱪᱷᱩ ᱛᱚᱞᱟ ᱫᱚ ᱞᱟᱦᱟ ᱛᱮᱦᱚᱸ ᱜᱤᱰᱤ ᱦᱩᱭ ᱟᱠᱟᱱ ᱜᱮᱭᱟ ᱟᱫᱚ ᱚᱱᱟ ᱠᱚᱫᱚ ᱦᱩᱭ ᱦᱮᱡ ᱟᱠᱟᱱᱟ ᱟᱫᱚ ᱚᱱᱟ ᱠᱚᱫᱚ ᱨᱚᱦᱚᱭᱱᱟᱭ ᱟᱨᱟᱢᱵᱷᱚ ᱜᱚᱜ ᱟᱠᱟᱱ ᱜᱮᱭᱟ ᱟᱨ ᱡᱟᱦᱟᱸ ᱦᱚᱞᱟ ᱢᱟᱫᱷᱮᱨ ᱜᱮ ᱛᱚᱞᱟᱨᱮ ᱜᱤᱰᱤ ᱟᱠᱟᱫᱟ ᱚᱱᱟ ᱫᱟᱜ ᱟᱣᱨᱤᱜᱼᱟ ᱟᱨᱟᱢᱵᱷᱚ ᱜᱚᱜ ᱟᱠᱟᱫ ᱜᱮᱭᱟ ᱠᱚ ᱱᱚᱛᱮ ᱦᱚᱸ ᱡᱷᱚᱛᱚ ᱦᱚᱲ ᱜᱮ
ᱟᱪᱪᱷᱟ ᱟᱪᱪᱷᱟ
ᱛᱟᱦᱚᱞᱮ ᱫᱟ ᱟᱯᱮ ᱫᱚ ᱢᱟᱱᱮ ᱚᱲᱟᱜ ᱠᱚᱜᱚ ᱵᱮᱥ ᱵᱟᱲᱟ ᱜᱮᱭᱟᱯᱮ ᱛᱚ
ᱦᱚᱸ ᱦᱮᱸ ᱚᱲᱟᱜ ᱠᱚᱨᱮ ᱫᱚ ᱵᱮᱥ ᱵᱟᱲᱟ ᱜᱮ ᱱᱤᱛᱚᱜ ᱫᱚ ᱟᱫᱚ ᱦᱟᱸᱜ ᱟᱹᱞᱤᱧ ᱫᱚ ᱦᱟᱸᱜ ᱚᱲᱟᱜ ᱥᱮᱫ ᱨᱮᱫᱚ ᱵᱟᱹᱪᱩᱜ ᱞᱤᱧ ᱞᱟᱹᱭᱟ ᱱᱚᱝᱠᱟ ᱦᱟᱸᱜ ᱱᱤᱛᱚᱜ ᱫᱚ ᱦᱟᱸᱜ ᱢᱮᱥ ᱠᱚᱨᱮ ᱜᱮ ᱢᱮᱱᱟᱜ ᱟᱠᱟᱫ ᱞᱤᱧᱟ
ᱟᱪᱪᱷᱟ ᱟᱪᱪᱷᱟ ᱦᱮᱸ ᱫᱟ ᱦᱮᱸ ᱛᱚ ᱫᱟ ᱛᱟᱦᱚᱞᱮ ᱟᱯᱮ ᱥᱮᱫ ᱨᱮᱫᱚ ᱢᱟᱱᱮ ᱵᱤᱨ ᱫᱤᱥᱚᱢ ᱥᱮ ᱪᱮᱫ ᱵᱤᱞᱟᱹᱛ ᱫᱤᱥᱚᱢ
ᱦᱳᱭ ᱵᱤᱨ ᱟᱞᱮᱥᱮᱱ ᱫᱚ ᱦᱟᱸᱜ ᱵᱤᱨ ᱫᱤᱥᱚᱢ ᱜᱮ ᱟᱭᱢᱟ ᱡᱟᱹᱥᱛᱤ ᱦᱟᱸᱜ ᱵᱤᱨ ᱜᱮᱭᱟ ᱧᱮᱞᱚᱜᱼᱟ ᱱᱤᱛᱚᱜ ᱫᱚ ᱦᱟᱸᱜ ᱵᱤᱨ ᱫᱤᱥᱚᱢ ᱦᱚᱲ ᱫᱚ ᱦᱟᱸᱜ ᱱᱤᱛᱚᱜ ᱫᱚ ᱡᱟᱹᱯᱩᱫ ᱫᱤᱱ ᱫᱚ ᱦᱟᱸᱜ ᱱᱚᱝᱠᱟ ᱩᱫ ᱯᱩᱴᱠᱟᱹ ᱠᱚᱦᱚᱸ ᱟᱞᱮᱥᱮᱱ ᱫᱚ ᱟᱹᱰᱤ ᱡᱟᱹᱥᱛᱤ ᱠᱚ ᱚᱢᱚᱱᱚᱜ ᱜᱮᱭᱟ ᱟᱨ ᱱᱚᱝᱠᱟ ᱜᱮ ᱩᱫ ᱯᱩᱴᱠᱟᱹ ᱠᱚᱦᱚᱸ ᱱᱤᱛᱚᱜ ᱱᱤᱛᱚᱜ ᱫᱚᱜ ᱟᱹᱰᱤ ᱡᱟᱹᱥᱛᱤ ᱜᱮ ᱡᱚᱢ ᱵᱟᱲᱟ ᱦᱩᱭᱩᱜ ᱜᱮᱭᱟ ᱟᱨ ᱤᱧᱦᱚᱸ ᱦᱚᱞᱟ ᱢᱟᱫᱷᱮᱨ ᱜᱮ ᱪᱟᱞᱟᱣ ᱞᱮᱱ ᱛᱟᱦᱮᱱᱤᱧ ᱚᱲᱟᱜ ᱟᱫᱚ ᱚᱱᱛᱮ ᱠᱷᱚᱱᱟᱜ ᱜᱮ ᱦᱟᱸᱜ ᱩᱫ ᱯᱩᱴᱠᱟᱹ ᱠᱚ ᱠᱟᱹᱴᱤᱡ ᱟᱹᱜᱩ ᱦᱩᱭ ᱞᱮᱱ ᱛᱟᱦᱮᱱᱟ ᱟᱫᱚ ᱢᱮᱥ ᱠᱚᱨᱮᱱ ᱡᱟᱦᱟᱸ ᱛᱤᱱᱟᱹᱜ ᱢᱮᱱᱟᱜ ᱠᱚᱣᱟ ᱩᱱᱠᱩ ᱫᱟ ᱛᱟᱠᱚ ᱚᱱᱠᱟ ᱵᱷᱟᱭ ᱛᱟᱠᱚ ᱩᱱᱠᱩ ᱠᱚ ᱥᱟᱞᱟᱜ ᱜᱮ ᱡᱚᱢ ᱵᱟᱲᱟ ᱦᱩᱭᱱᱟ ᱟᱹᱰᱤ ᱢᱚᱸᱡᱽ ᱵᱩᱡᱷᱟᱹᱣ ᱮᱱᱟ
ᱟᱪᱪᱷᱟ ᱟᱪᱪᱷᱟ ᱟᱹᱰᱤ ᱱᱟᱯᱟᱭ ᱜᱮᱫᱟ ᱟᱞᱮᱥᱮᱱ ᱵᱤᱨ ᱫᱟ ᱵᱤᱨ ᱫᱚ ᱢᱮᱱᱟᱜ ᱜᱮᱛᱟᱞᱮᱭᱟ ᱟᱫᱚ ᱠᱷᱩᱵ ᱮᱠᱴᱟ ᱥᱩᱨ ᱨᱮᱫᱚ ᱵᱟᱹᱱᱩᱜ ᱨᱮᱦᱚᱸ ᱱᱚᱜᱚᱭ ᱥᱟᱺᱜᱤᱧ ᱧᱚᱜ ᱨᱮᱜᱮ ᱢᱮᱱᱟᱜ ᱛᱟᱞᱮᱭᱟ ᱟᱫᱚ ᱱᱚᱜᱼᱚᱭ ᱢᱮᱱᱟᱜ ᱪᱮᱫ ᱠᱚ ᱞᱟᱹᱭᱟ ᱯᱩᱴᱠᱟᱹ ᱠᱚᱫᱚ ᱠᱚ ᱧᱟᱢᱚᱜ ᱠᱟᱱ ᱜᱮᱭᱟ ᱟᱨ ᱩᱫᱽ ᱠᱚᱦᱚᱸ ᱧᱟᱢᱚᱜ ᱠᱟᱱᱟ ᱠᱟᱱ ᱜᱮᱭᱟ ᱟᱨ ᱦᱟᱞᱟᱝ ᱵᱟᱲᱟ ᱦᱩᱭᱩᱜ ᱠᱟᱱ ᱜᱮᱭᱟ ᱦᱟᱞᱟᱝ ᱢᱟᱱᱮ ᱵᱚᱞᱛᱮᱚᱱᱮ ᱚᱲᱟᱜ ᱡᱚᱢ ᱞᱟᱹᱜᱤᱫ ᱜᱮ ᱱᱚᱜᱼᱚᱭ ᱤᱥᱤᱱ ᱢᱟᱱᱮ ᱟᱠᱷᱨᱤᱧ ᱵᱟᱲᱟᱠᱚ ᱞᱟᱹᱜᱤᱫ ᱛᱮᱫᱚ ᱵᱟᱝᱜᱮ
ᱟᱪᱪᱷᱟ ᱟᱪᱪᱷᱟ ᱦᱳᱭ ᱛᱟᱦᱞᱮ ᱦᱟᱜ ᱟᱯᱮ ᱦᱚᱸ ᱢᱟᱱᱮ ᱵᱤᱨ ᱫᱚᱯᱮ ᱵᱤᱨ ᱧᱚᱜ ᱜᱮᱭᱟ ᱦᱮᱸ ᱵᱟᱝ
ᱦᱮᱸ ᱵᱤᱨ ᱫᱚ ᱵᱤᱨ ᱢᱮᱱᱟᱜ ᱜᱮᱛᱟᱞᱮᱭᱟ ᱠᱤᱱᱛᱩ ᱢᱟᱱᱮ ᱠᱷᱩᱵ ᱮᱠᱴᱟ ᱥᱩᱨ ᱨᱮᱫᱚ ᱵᱟᱹᱱᱩᱜᱼᱟ ᱢᱟᱱᱮ ᱟᱞᱮ ᱫᱚ ᱫᱟ ᱵᱤᱨ ᱫᱤᱥᱚᱢ ᱜᱮᱞᱮ ᱞᱟᱹᱭᱟᱹᱜ ᱨᱮᱦᱚᱸ ᱢᱟᱱᱮ ᱟᱫᱚ ᱮᱠᱫᱚᱢ ᱵᱤᱨ ᱨᱮᱱᱟᱜ ᱢᱩᱪᱟᱹᱫ ᱯᱟᱦᱴᱟ ᱨᱮ ᱢᱮᱱᱟᱜ ᱞᱮᱭᱟ ᱟᱨᱠᱤ ᱚᱱᱠᱟᱱ ᱡᱟᱭᱜᱟ ᱨᱮ
ᱟᱪᱪᱷᱟ ᱟᱞᱮ ᱫᱚ ᱦᱟᱸᱜ ᱢᱟᱱᱮ ᱟᱞᱮᱭᱟᱜ ᱠᱩᱰᱟᱹᱢ ᱠᱚ ᱥᱩᱨ ᱥᱩᱯᱩᱨ ᱠᱚᱨᱮ ᱠᱷᱚᱱᱟᱜ ᱜᱮ ᱵᱤᱨᱜᱮ ᱦᱟᱸᱜ ᱱᱚᱝᱠᱟ ᱡᱟᱹᱥᱛᱤ ᱧᱮᱞᱚᱜᱼᱟ ᱟᱫᱚ ᱚᱱᱟ ᱠᱷᱟᱹᱛᱤᱨ ᱜᱮ ᱥᱟᱦᱟᱱ ᱥᱟᱠᱟᱢ ᱠᱚᱛᱮ ᱱᱤᱛᱚᱜ ᱦᱟᱸᱜ ᱵᱟᱞᱮ ᱚᱵᱷᱟᱵᱚᱜ ᱜᱮᱭᱟ ᱟᱞᱮᱫᱚ ᱟᱨ ᱟᱭᱢᱟ ᱡᱟᱭᱜᱟ ᱠᱷᱚᱱᱟᱜ ᱜᱮ ᱱᱚᱝᱠᱟ ᱯᱮᱲᱟ ᱠᱚᱠᱚ ᱦᱤᱡᱩᱜ ᱠᱟᱱᱟ ᱡᱮ ᱥᱟᱠᱟᱢ ᱠᱚᱦᱚᱸ ᱡᱟᱦᱟᱸ ᱥᱮᱱ ᱫᱚ ᱵᱤᱞᱟᱹᱛ ᱫᱤᱥᱚᱢ ᱨᱮᱱ ᱯᱮᱲᱟ ᱠᱚ ᱢᱮᱱᱟᱜ ᱠᱚᱛᱟᱞᱮᱭᱟ ᱟᱨ ᱩᱱᱠᱩ ᱠᱚᱦᱚᱸ ᱥᱟᱠᱟᱢ ᱠᱚ ᱦᱮᱡ ᱠᱚᱠᱚ ᱦᱤᱡᱩᱜ ᱜᱮᱭᱟ ᱟᱞᱮ ᱥᱮᱫ ᱟᱞᱮ ᱫᱤᱥᱚᱢ ᱥᱮᱫ ᱵᱟᱠᱷᱟᱱ ᱫᱚ ᱩᱱᱠᱩ ᱫᱚ ᱦᱟᱸᱜ ᱟᱠᱚ ᱫᱤᱥᱚᱢ ᱥᱮᱱ ᱫᱚ ᱦᱟᱸᱜ ᱵᱟᱝᱠᱷᱟᱱ ᱱᱚᱝᱠᱟ ᱥᱟᱠᱟᱢ ᱠᱚ ᱵᱟᱹᱱᱩᱜᱼᱟᱥᱮ ᱟᱫᱚ ᱚᱱᱟ ᱠᱷᱟᱹᱛᱤᱨ ᱛᱮ ᱠᱤᱨᱤᱧ ᱵᱟᱲᱟ ᱦᱩᱭᱩᱜ ᱛᱟᱠᱚᱣᱟ ᱟᱫᱚᱮ ᱢᱮᱛᱟᱣᱟ ᱠᱚᱣᱟ ᱛᱤᱱᱟᱹᱜ ᱫᱚᱯᱮ ᱠᱤᱨᱤᱧᱟ ᱟᱞᱮᱥᱮᱱ ᱜᱮ ᱢᱤᱫ ᱫᱤᱱ ᱜᱟᱱ ᱦᱤᱡᱩᱜ ᱯᱮ ᱢᱤᱫ ᱫᱤᱱ ᱜᱟᱱ ᱵᱟᱥᱟᱜ ᱯᱮ ᱵᱚᱞᱪᱚᱝ ᱟᱨ ᱵᱚᱥᱛᱟ ᱵᱚᱥᱛᱟ ᱦᱮᱡ ᱯᱮ ᱟᱨ ᱤᱫᱤ ᱯᱮ ᱦᱮᱸ ᱵᱟᱝ
ᱦᱮᱸ ᱦᱮᱸ ᱟᱪᱪᱷᱟ ᱟᱪᱪᱷᱟ ᱦᱮᱸ ᱛᱚ ᱚᱱᱠᱟᱜ ᱜᱮ ᱟᱞᱮ ᱥᱮᱫ ᱦᱚᱸ ᱱᱚᱜᱼᱚᱭ ᱱᱚᱝᱠᱟ ᱜᱮᱫᱚ ᱥᱟᱦᱟᱱ ᱥᱟᱠᱟᱢ ᱵᱚᱞᱛᱮ ᱫᱚ ᱟᱨ ᱥᱟᱦᱟᱱ ᱠᱚᱫᱚ ᱵᱤᱨ ᱠᱷᱚᱱᱟᱜ ᱜᱮᱞᱮ ᱟᱹᱜᱩᱭ ᱟᱞᱮ ᱟᱨ ᱱᱚᱜᱼᱚᱭ ᱱᱚᱝᱠᱟ ᱥᱩᱨ ᱥᱩᱯᱩᱨ ᱠᱚᱨᱮ ᱵᱚᱞᱛᱮ ᱫᱚ ᱚᱲᱟᱜ ᱡᱟᱯᱟᱜ ᱠᱚᱨᱮ ᱫᱚ ᱚᱱᱮ ᱡᱟᱦᱟᱸ ᱠᱚ ᱪᱟᱥ ᱵᱟᱲᱟᱭ ᱜᱮᱭᱟ ᱠᱚ ᱯᱚᱴᱟᱥ ᱠᱚ ᱟᱠᱟᱥᱢᱩᱱᱤ ᱫᱟᱨᱮ ᱠᱚ ᱚᱱᱟ ᱠᱚᱫᱚ ᱢᱮᱱᱟᱜ ᱜᱮᱭᱟ
ᱟᱪᱪᱷᱟ ᱟᱪᱪᱷᱟ
ᱥᱟᱦᱟᱱ ᱥᱟᱠᱟᱢ ᱜᱮᱭᱟᱞᱮ ᱛᱟᱦᱚᱞᱮ ᱫᱟ ᱠᱤᱪᱷᱩ ᱫᱤᱱ ᱢᱟᱲᱟᱝ ᱡᱮ ᱯᱟᱨᱚᱢ ᱮᱱᱟ ᱯᱚᱨᱚᱵᱽᱴᱟᱜ ᱛᱟᱦᱞᱮ ᱟᱯᱮ ᱫᱚ ᱫᱟ ᱞᱟᱹᱭᱫᱟᱹᱧ ᱟᱢᱵᱟᱵᱚᱛᱤ ᱯᱮ ᱢᱟᱱᱟᱣ ᱜᱮᱭᱟ ᱥᱮ ᱨᱚᱡᱚ ᱯᱮ ᱢᱟᱱᱟᱣ ᱜᱮᱭᱟ
ᱟᱞᱮ ᱥᱮᱱ ᱫᱚ ᱱᱚᱝᱠᱟ ᱨᱚᱡᱚ ᱵᱚᱞᱞᱤ ᱫᱚ ᱵᱟᱞᱮ ᱢᱟᱱᱟᱣ ᱜᱮᱭᱟ ᱱᱚᱝᱠᱟ ᱫᱚ ᱟᱢᱵᱟᱵᱩᱛᱤ ᱜᱮᱞᱮ ᱢᱟᱱᱟᱣᱟ ᱪᱮᱫᱟᱜ ᱥᱮ ᱟᱵᱚ ᱥᱟᱶᱛᱟ ᱨᱮᱱᱟᱜ ᱫᱚ ᱦᱟᱸᱜ ᱱᱚᱣᱟ ᱫᱚ ᱨᱚᱡᱚ ᱯᱚᱨᱚᱵᱽ ᱫᱚ ᱦᱟᱸᱜ ᱵᱟᱝ ᱠᱟᱱᱟ ᱟᱫᱚ ᱱᱚᱝᱠᱟ ᱫᱤᱠᱩ ᱠᱚᱣᱟᱜ ᱠᱟᱱᱟ ᱟᱫᱚ ᱦᱟᱸᱜ ᱚᱱᱟ ᱞᱟᱹᱭ ᱞᱮᱠᱟᱛᱮ ᱟᱞᱮ ᱵᱚᱱ ᱟᱵᱚ ᱫᱚ ᱟᱢᱵᱟᱵᱛᱤ ᱨᱮᱜᱮ ᱩᱞ ᱠᱟᱱᱴᱷᱟᱲ ᱠᱚᱵᱚᱱ ᱡᱚᱢᱟ ᱥᱟᱶᱛᱮ ᱠᱷᱟᱹᱡᱟᱹᱲᱤ ᱠᱚᱣᱟᱜᱼᱟ ᱦᱳᱭ ᱟᱨ ᱚᱱᱟ ᱥᱟᱶᱛᱮ ᱟᱞᱮᱥᱮᱱ ᱚᱱᱟ ᱟᱢᱵᱟᱵᱚᱛᱤ ᱥᱟᱶᱛᱮ ᱯᱚᱨᱚᱵᱽ ᱦᱚᱸ ᱦᱩᱭ ᱵᱟᱲᱟᱜ ᱜᱮᱭᱟ
ᱟᱪᱪᱷᱟ ᱟᱪᱪᱷᱟ ᱦᱮᱸ ᱫᱟ ᱛᱚ ᱤᱧ ᱟᱸᱡᱚᱢ ᱨᱚᱡᱚ ᱫᱚ ᱟᱞᱮ ᱫᱚ ᱵᱟᱞᱮ ᱨᱚᱡᱚᱜ ᱜᱮᱭᱟ ᱟᱞᱮ ᱦᱚᱸᱞᱮ ᱟᱢᱵᱟᱵᱚᱛᱤᱜ ᱜᱮᱭᱟᱞᱮ ᱠᱤᱱᱛᱩ ᱨᱚᱡᱚ ᱵᱚᱞᱮ ᱠᱟᱛᱷᱟ ᱫᱚ ᱢᱟᱱᱮ ᱟᱸᱡᱚᱢ ᱦᱩᱭ ᱠᱟᱱᱟ ᱡᱟᱦᱟᱸ ᱫᱚ ᱩᱲᱤᱥᱟ ᱡᱟᱯᱟᱜ ᱨᱮᱱ ᱦᱚᱲ ᱠᱚ ᱡᱟᱦᱟᱸ ᱢᱟᱱᱮ ᱵᱮᱝᱜᱚᱞ ᱨᱮᱱᱜᱮ ᱩᱲᱤᱥᱟ ᱡᱟᱯᱟᱜ ᱦᱚᱲ ᱠᱚ ᱥᱮ ᱩᱲᱤᱥᱟ ᱨᱮᱱ ᱥᱟᱱᱛᱟᱲ ᱡᱟᱦᱟᱸᱭ ᱦᱚᱲ ᱠᱚ ᱢᱮᱱᱟᱜ ᱠᱚᱣᱟ ᱩᱱᱠᱩ ᱫᱚ ᱫᱟ ᱟᱨ ᱚᱢᱵᱚᱵᱚᱛᱤ ᱫᱚ ᱵᱟᱝᱠᱚ ᱢᱟᱱᱟᱣ ᱜᱮᱭᱟ ᱩᱱᱠᱩ ᱫᱚ ᱨᱚᱡᱚ ᱠᱚ ᱢᱟᱱᱟᱣ ᱜᱮᱭᱟ ᱢᱟᱱᱮ ᱯᱨᱚᱥᱮᱥᱴᱟᱜ ᱫᱚ ᱮᱠᱤ ᱨᱚᱠᱚᱢ ᱜᱮ ᱠᱟᱱᱴᱷᱟᱲ ᱵᱤᱞᱤ ᱠᱚᱠᱚ ᱡᱚᱢᱟ ᱟᱭᱢᱟ ᱨᱚᱠᱚᱢᱟᱜ ᱡᱚ ᱵᱤᱞᱤ ᱠᱚᱠᱚ ᱡᱚᱢᱟ ᱯᱤᱴᱷᱟᱹ ᱞᱟᱴᱷᱟᱭᱟᱠᱚ
ᱯᱚᱭᱥᱟᱹ
ᱱᱚᱝᱠᱟ ᱜᱮ ᱟᱨ ᱟᱞᱮ ᱦᱚᱸ ᱦᱮᱸ ᱫᱟ
ᱚᱱᱟ ᱫᱚ ᱴᱚᱴᱷᱟ ᱵᱷᱤᱛᱤᱠ ᱦᱟᱸᱜ ᱪᱮᱫ ᱞᱮᱠᱟ ᱯᱟᱹᱦᱤᱞ ᱦᱟᱯᱲᱟᱢ ᱠᱚᱠᱚ ᱢᱟᱱᱟᱣ ᱟᱹᱜᱩ ᱠᱟᱫᱟ ᱠᱚ ᱚᱱᱟ ᱫᱚ ᱦᱟᱸᱜ ᱞᱟᱹᱭ ᱵᱟᱝ ᱜᱟᱱᱚᱜ ᱠᱟᱱᱟ ᱦᱳᱭ ᱟᱨ ᱟᱵᱚ ᱥᱮᱱ ᱫᱚ ᱦᱟᱸᱜ ᱱᱚᱝᱠᱟ ᱜᱮ ᱢᱟᱱᱟᱣ ᱟᱹᱜᱩ ᱠᱟᱫᱟ ᱚᱡᱮ ᱨᱚᱡᱚ ᱵᱚᱞᱮ ᱠᱚᱛᱷᱟ ᱫᱚ ᱦᱟᱸᱜ ᱟᱵᱚ ᱥᱮᱱ ᱫᱚ ᱱᱚᱝᱠᱟ ᱫᱤᱠᱩ ᱠᱚᱜᱮ ᱠᱚ ᱢᱟᱱᱟᱣ ᱵᱟᱲᱟᱭᱟᱛᱚ ᱟᱨ ᱥᱟᱱᱛᱟᱲ ᱠᱚᱫᱚ ᱦᱟᱸᱜ ᱨᱚᱡᱚ ᱵᱚᱞᱮ ᱠᱚ ᱠᱟᱛᱷᱟ ᱫᱚ ᱦᱟᱸᱜ ᱵᱟᱠᱚ ᱢᱟᱱᱟᱣ ᱵᱟᱲᱟᱭᱟ ᱟᱫᱚ ᱚᱱᱟ ᱞᱮᱠᱟᱛᱮ ᱟᱵᱚ ᱥᱮᱱ ᱫᱚ ᱯᱟᱦᱤᱞ ᱦᱟᱯ ᱦᱟᱯᱲᱟᱢ ᱠᱚ ᱟᱜ ᱠᱟᱛᱷᱟ ᱞᱮᱠᱟᱛᱮ ᱚᱱᱠᱟ ᱛᱮᱜᱮ ᱦᱟᱸᱜ ᱵᱚᱱ ᱧᱮᱞ ᱟᱹᱜᱩᱭᱮᱫᱟ ᱦᱮᱸ ᱵᱟᱝ
ᱦᱮ ᱦᱮ ᱦᱮ ᱟᱫᱚ ᱱᱚᱜ ᱱᱚᱝᱠᱟ ᱠᱮᱫᱟ ᱟᱞᱮ ᱦᱚ ᱟᱢᱵᱚᱵᱚᱛᱤ ᱫᱚ ᱵᱷᱟᱜᱤ ᱜᱮ ᱡᱟᱠ ᱡᱚᱢᱚᱠ ᱠᱟᱛᱮ ᱜᱮᱞᱮ ᱢᱟᱱᱟᱣ ᱜᱮᱭᱟᱞᱮ ᱟᱞᱮ ᱱᱚᱜᱚᱭ ᱠᱟᱱᱴᱷᱟᱲ ᱯᱚᱨᱚᱵᱽ ᱠᱚᱫᱚ ᱦᱩᱭᱩᱜ ᱜᱮᱛᱟᱞᱮᱭᱟ ᱟᱨ ᱠᱟᱱᱴᱷᱟᱲ ᱠᱚᱫᱚ ᱞᱮ ᱡᱚᱢ ᱜᱮᱭᱟᱞᱮ ᱟᱨ ᱵᱟᱝᱢᱟᱟᱜ ᱞᱮᱭᱟ ᱟᱢᱵᱚᱚᱵᱩᱛᱤ ᱨᱮᱫᱚ ᱟᱭᱢᱟ ᱨᱚᱠᱚᱢ ᱡᱚ ᱵᱤᱞᱤ ᱠᱚ ᱠᱚ ᱡᱚᱢᱟ ᱛᱚ ᱚᱱᱟ ᱠᱚᱦᱚᱸ ᱞᱮ ᱡᱚᱢ ᱜᱮᱭᱟᱞᱮ ᱟᱨ ᱟᱹᱭᱩᱵ ᱵᱮᱲᱟ ᱫᱚᱞᱮ ᱯᱤᱴᱷᱟᱹ ᱞᱟᱴᱷᱟᱭ ᱜᱮᱭᱟᱞᱮ ᱛᱟᱞᱦᱮ ᱟᱯᱮ ᱫᱚ ᱛᱟᱞᱦᱮ ᱯᱤᱴᱷᱟᱹ ᱞᱟᱴᱷᱟᱭ ᱜᱮᱭᱟ ᱯᱮ ᱥᱮ ᱵᱟᱝ ᱜᱮ
ᱦᱳᱣᱟ ᱯᱤᱴᱷᱟᱹ ᱞᱟᱴᱷᱟ ᱵᱟᱲᱟᱭ ᱜᱮᱭᱟ ᱫᱚ ᱦᱟᱸᱜ ᱱᱤᱭᱟᱹ ᱵᱟᱨ ᱫᱚ ᱦᱟᱸᱜ ᱚᱲᱟᱜ ᱠᱚ ᱵᱟᱝ ᱪᱟᱞᱟᱣ ᱦᱩᱭ ᱞᱮᱱᱟ ᱟᱫᱚ ᱦᱟᱸᱜ ᱱᱚᱸᱰᱮ ᱜᱮ ᱟᱞᱮ ᱡᱟᱦᱟᱸ ᱨᱤᱧ ᱛᱟᱦᱮᱱ ᱜᱮᱭᱟ ᱚᱸᱰᱮ ᱦᱟᱸᱜ ᱥᱩᱨ ᱧᱚᱜ ᱨᱮᱜᱮ ᱵᱤᱨ ᱠᱚ ᱢᱮᱱᱟᱜ ᱜᱮᱭᱟ ᱟᱫᱚ ᱵᱤᱨ ᱠᱚᱨᱮ ᱠᱷᱚᱱᱟᱜ ᱥᱟ ᱥᱟᱠᱟᱢ ᱠᱚᱞᱮ ᱦᱮᱡ ᱟᱹᱜᱩ ᱵᱟᱲᱟ ᱠᱮᱫᱟ ᱟᱨ ᱚᱱᱠᱟ ᱯᱚᱭᱥᱟ ᱪᱟᱸᱫᱟ ᱵᱟᱲᱟ ᱠᱟᱛᱮᱫ ᱡᱤᱞ ᱠᱚᱞᱮ ᱠᱤᱨᱤᱧ ᱟᱹᱜᱩ ᱠᱮᱫᱟ ᱟᱨ ᱟᱞᱮ ᱛᱮᱜᱮᱞᱮ ᱯᱤᱴᱷᱟᱹ ᱞᱟᱴᱷᱟ ᱵᱟᱲᱟ ᱠᱮᱫᱟ ᱵᱤᱨ ᱫᱤᱥᱚᱢ ᱦᱚᱲ ᱫᱚ ᱯᱟᱛᱲᱟ ᱯᱟᱹᱴᱤ ᱠᱚᱦᱚᱸᱞᱮ ᱫᱟᱲᱮᱭᱟᱜ ᱜᱮᱭᱟ ᱟᱨ ᱯᱤᱴᱷᱟᱹ ᱞᱟᱴᱷᱟ ᱠᱚᱦᱚᱸ ᱚᱱᱠᱟ ᱦᱟᱸᱜ ᱵᱟᱲᱟᱭ ᱜᱮᱭᱟᱞᱮ ᱟᱫᱚ ᱚᱱᱟ ᱠᱷᱟᱹᱛᱤᱨ ᱛᱮ ᱱᱚᱸᱰᱮ ᱜᱮᱞᱮ ᱯᱤᱴᱷᱟᱹ ᱞᱟᱴᱷᱟ ᱴᱟ ᱵᱟᱲᱟ ᱠᱟᱛᱮᱫ ᱞᱮ ᱡᱚᱢ ᱵᱟᱲᱟ ᱠᱮᱜᱼᱟ
ᱦᱮᱸ ᱫᱟ ᱦᱮᱸ ᱫᱟ ᱦᱮᱸ ᱡᱚᱛᱚ ᱦᱚᱲᱜ ᱜᱮ ᱱᱤᱭᱟᱹ ᱫᱚ ᱯᱟᱛᱛᱟ ᱯᱟᱴᱤ ᱠᱚᱫᱚ ᱵᱚᱱ ᱵᱟᱲᱟᱭ ᱵᱟᱲᱟᱭ ᱜᱮᱭᱟ ᱵᱚᱱ ᱡᱮᱦᱮᱛᱩ ᱵᱤᱨ ᱫᱤᱥᱚᱢ ᱥᱮᱫ ᱨᱮᱱ ᱜᱮ ᱦᱚᱲ ᱠᱟᱱᱟ ᱵᱚᱱ ᱦᱮᱸ ᱜᱚᱜᱚ ᱦᱚᱲ ᱦᱚ ᱪᱮᱫ ᱵᱟᱵᱟ ᱦᱚᱲ ᱦᱚ ᱪᱮᱫ ᱡᱷᱚᱛᱚ ᱦᱚᱲ ᱜᱮᱵᱚᱱ ᱵᱟᱲᱟᱭ ᱜᱮᱭᱟ ᱠᱚᱢ ᱵᱤᱥᱤ
ᱦᱮ ᱛᱚ ᱫᱟ ᱞᱟ. ᱭ ᱫᱟ. ᱧ ᱛᱟᱦᱚᱞᱮ ᱟᱯᱮ ᱥᱮᱫ ᱨᱮᱫᱚ ᱢᱟᱱᱮ ᱥᱟᱨᱡᱚᱢ ᱥᱟᱠᱟᱢ ᱨᱮᱜᱮ ᱯᱮ ᱯᱤᱴᱷᱟᱹ ᱵᱟᱲᱟᱭ ᱜᱮᱭᱟᱯᱮ ᱥᱮ ᱟᱨᱚ ᱡᱟᱦᱟᱱᱟᱜ ᱥᱟᱠᱟᱢ ᱠᱚᱨᱮ ᱯᱮ ᱯᱤᱴᱷᱟᱹ ᱵᱟᱲᱟᱭ ᱜᱮᱭᱟᱯᱮ
ᱵᱟᱝᱜᱮ ᱟᱞᱮ ᱥᱮᱱ ᱫᱚ ᱚᱱᱞᱤ ᱥᱟᱨᱡᱚᱢ ᱥᱟᱠᱟᱢ ᱨᱮᱦᱟᱸᱜ ᱮ ᱯᱤᱴᱷᱟᱹ ᱵᱟᱲᱟ ᱥᱟᱨᱡᱚᱢᱤ ᱥᱟᱠᱟᱢ ᱨᱮᱱᱟᱜ ᱡᱚᱢ ᱥᱟᱛᱴᱟᱜ ᱜᱮ ᱟᱞᱟᱫᱟ ᱥᱟᱨᱡᱚᱢ ᱥᱟᱠᱟᱢ ᱛᱮ ᱡᱟᱦᱟᱢ ᱯᱤᱴᱷᱟᱹᱭᱟ ᱚᱱᱟ ᱴᱟᱜ ᱫᱚ ᱟᱹᱰᱤᱴᱟᱜ ᱜᱮ ᱥᱤᱵᱤᱞᱟ
ᱦᱮᱸ ᱫᱟ ᱮᱠᱫᱚᱢ ᱮᱠᱫᱚᱢ ᱮᱠᱫᱚᱢ ᱤᱧ ᱦᱚᱸ ᱱᱚᱣᱟᱜᱤᱧ ᱢᱚᱱᱮᱭᱟ ᱟᱨ ᱥᱟᱨᱡᱚᱢ ᱥᱟᱠᱟᱢ ᱠᱷᱚᱱᱟᱜ ᱟᱹ ᱞᱮᱭᱟ ᱠᱚ ᱟᱨᱚ ᱟᱹᱰᱤ ᱟᱭᱢᱟ ᱨᱚᱠᱚᱢᱟᱜ ᱥᱟᱠᱟᱢ ᱠᱚᱨᱮ ᱠᱚ ᱯᱤᱴᱷᱟᱹᱭᱟ ᱛᱚ ᱡᱚᱢ ᱵᱟᱲᱟ ᱫᱚ ᱵᱟᱝ ᱦᱩᱭ ᱠᱟᱱᱟ ᱟᱨ ᱛᱚ ᱱᱚᱜᱼᱚᱭ ᱱᱚᱝᱠᱟᱜ ᱜᱮ ᱥᱟᱨᱡᱚᱢ ᱟᱨ ᱟᱨ ᱛᱚ ᱱᱚ-ᱚᱭ ᱱᱚᱝ ᱠᱟᱜᱮ ᱥᱟᱨᱡᱚᱢ ᱥᱟᱠᱟᱢ ᱨᱮᱱᱟᱜ ᱢᱤᱫᱴᱟᱝ ᱡᱮ ᱴᱮᱥᱴ ᱢᱤᱫᱴᱟᱝ ᱵᱮᱨᱮᱞ ᱥᱟᱨᱡᱚᱢ ᱥᱟᱠᱟᱢ ᱚᱱᱟ ᱦᱚᱸ ᱵᱮᱨᱮᱞ ᱥᱟᱨᱡᱚᱢ ᱥᱟᱠᱟᱢ ᱨᱮᱢ ᱯᱤᱴᱷᱟᱹᱭᱟ ᱚᱱᱟ ᱴᱟᱜ ᱢᱤᱫ ᱴᱮᱱ ᱴᱮᱥᱴ ᱫᱚ ᱦᱤᱡᱩᱜ ᱜᱮᱭᱟ ᱟᱨᱚ ᱡᱩᱫᱤ ᱚᱱᱟ ᱞᱚᱞᱚ ᱯᱤᱴᱷᱟᱹᱜ ᱜᱮ ᱡᱩᱫᱤ ᱟᱨᱦᱚ ᱢᱤᱫ ᱴᱮᱱ ᱵᱮᱨᱮᱞ ᱥᱟᱠᱟᱢ ᱨᱮᱜᱮ ᱢᱟᱱᱮ ᱛᱷᱟᱹᱨᱤ ᱵᱟᱹᱨᱤ ᱠᱚᱨᱮ ᱵᱟᱝ ᱠᱟᱛᱮ ᱥᱟᱠᱟᱢ ᱨᱮᱜᱮᱢ ᱡᱚᱢᱟ ᱚᱱᱟ ᱢᱤᱫ ᱴᱟᱝ ᱟᱨᱦᱚ ᱢᱤᱫ ᱴᱟᱝ ᱟᱞᱟᱫᱟ
ᱮᱠᱫᱚᱢ ᱮᱠᱫᱚᱢ ᱦᱩᱸ ᱚᱱᱟ ᱠᱷᱟᱹᱛᱤᱨ ᱛᱮᱜᱮ ᱛᱚ ᱟᱵᱚ ᱞᱚᱞᱚ ᱞᱚᱞᱚ ᱯᱤᱴᱷᱟᱹ ᱠᱚ ᱥᱮ ᱞᱚᱞᱚ ᱞᱚᱞᱚ ᱫᱟᱠᱟ ᱠᱚ ᱪᱮᱫᱟᱜ ᱟᱵᱚ ᱵᱮᱨᱮᱞ ᱥᱟᱠᱟᱢ ᱨᱮᱵᱚᱱ ᱡᱚᱢ ᱟᱵᱚᱱ ᱡᱚᱠᱷᱚᱱ ᱡᱤᱞ ᱟᱠᱚ ᱦᱟᱹᱠᱩ ᱠᱚᱵᱚᱱ ᱡᱚᱢ ᱠᱚᱣᱟ ᱡᱮᱢᱚᱱ ᱯᱚᱨᱚᱵᱽ ᱠᱚᱨᱮ ᱦᱮᱸ ᱛᱚᱠᱷᱚᱱ ᱫᱚ ᱡᱤᱞ ᱦᱟᱹᱠᱩ ᱪᱮᱫᱟᱜ ᱟᱵᱚ ᱥᱟᱨᱡᱚᱢ ᱥᱟᱠᱟᱢ ᱨᱮᱵᱚᱱ ᱡᱚᱢᱟ ᱟᱵᱚ ᱛᱚ ᱛᱷᱟᱹᱨᱤ ᱠᱚᱨᱮ ᱦᱚᱸᱛᱚ ᱵᱚᱱ ᱡᱚᱢ ᱫᱟᱲᱮᱭᱟᱜ ᱜᱮᱭᱟ ᱦᱮᱸ ᱵᱟᱝ
ᱦᱩᱸ ᱦᱮᱸᱦᱮ ᱫᱟ
ᱥᱮ ᱡᱟᱦᱟᱸ ᱛᱤᱱᱟᱹᱜ ᱯᱚᱨᱚᱵᱽ ᱠᱚ ᱦᱳᱭᱳᱜ ᱛᱟᱵᱚᱱ ᱜᱮᱭᱟ ᱡᱚᱠᱷᱚᱱ ᱵᱚᱱ ᱡᱤᱞ ᱦᱟᱠᱩᱭ ᱜᱤᱭᱟ ᱛᱚᱠᱷᱚᱱ ᱫᱚ ᱧᱮᱞ ᱵᱚᱱ ᱥᱮ ᱡᱚᱛᱚ ᱦᱚᱲ ᱥᱟᱨᱡᱚᱢ ᱥᱟᱠᱟᱢ ᱠᱚ ᱦᱮᱡ ᱟᱹᱜᱩ ᱠᱮᱫ ᱜᱮ ᱛᱟᱯᱚᱨᱮ ᱚᱱᱟ ᱥᱟᱨᱡᱚᱢ ᱥᱟᱠᱟᱢ ᱴᱟᱜ ᱯᱟᱛᱲᱟ ᱟᱨ ᱥᱟᱨᱡᱚᱢ ᱥᱟᱠᱟᱢ ᱯᱷᱩᱲᱩᱜ ᱨᱮᱜᱮ ᱦᱟᱸᱜ ᱠᱚ ᱡᱚᱢ ᱵᱟᱲᱟᱭᱟ ᱟᱞᱮ ᱥᱮᱱ ᱫᱚ ᱟᱯᱮ ᱥᱮᱱ ᱫᱚ ᱛᱟᱦᱚᱞᱮ ᱪᱮᱫ ᱞᱮᱠᱟ
ᱦᱮᱸ ᱫᱟ ᱦᱮᱸ ᱦᱮᱸ ᱟᱞᱮ ᱥᱮᱫ ᱦᱚᱸ ᱱᱚᱜᱼᱚᱭ ᱡᱮᱢᱚᱱ ᱡᱟᱦᱟ ᱱᱟᱜ ᱜᱮ ᱥᱚᱨᱦᱟᱭ ᱠᱚ ᱥᱚᱢᱚᱭ ᱠᱚ ᱟᱨ ᱛᱟᱨᱯᱚᱨᱮ ᱥᱟᱠᱨᱟᱛ ᱠᱚ ᱥᱚᱢᱚᱭ ᱠᱚ ᱱᱚᱣᱟ ᱠᱚᱨᱮ ᱫᱚ ᱢᱟᱱᱮ ᱯᱤᱴᱷᱟᱹ ᱞᱟᱴᱷᱟ ᱦᱩᱭᱩᱜ ᱜᱮᱭᱟ ᱥᱮ ᱟᱨ ᱯᱤᱴᱷᱟᱹ ᱞᱟᱴᱷᱟ ᱫᱚ ᱡᱮᱦᱮᱛᱩ ᱡᱟᱦᱟᱸ ᱞᱮᱠᱟ ᱤᱧᱤᱧ ᱞᱟᱹᱭ ᱠᱮᱫᱟ ᱵᱤᱨ ᱫᱚ ᱠᱷᱩᱵ ᱮᱠᱴᱟ ᱤᱭᱟᱹ ᱥᱩᱨ ᱨᱮᱫᱚ ᱵᱟᱹᱱᱩᱜ ᱛᱟᱞᱮᱭᱟ ᱟᱫᱚ ᱪᱟᱞᱟᱣ ᱵᱟᱲᱟ ᱦᱩᱭᱩᱜ ᱜᱮᱭᱟ ᱥᱮ ᱟᱫᱚ ᱚᱱᱮ ᱥᱟᱠᱟᱢ ᱚᱱᱮ ᱡᱚᱠᱷᱚᱱ ᱯᱚᱨᱚᱵᱽ ᱯᱟᱹᱞᱤ ᱨᱮ ᱡᱚᱠᱷᱚᱱ ᱯᱤᱴᱷᱟᱹ ᱞᱟᱴᱷᱟ ᱞᱟᱹᱜᱤᱫ ᱜᱮ ᱛᱚᱠᱷ ᱠᱷᱚᱱ ᱜᱮ ᱪᱟᱞᱟᱜ ᱦᱩᱭᱩᱜ ᱞᱟᱜᱤᱫ ᱥᱟᱠᱟᱢ ᱦᱮᱡ ᱠᱚ ᱫᱟᱹᱛᱟᱹᱱᱤ ᱯᱮᱴᱮᱡ ᱠᱚ ᱛᱚ ᱩᱱ ᱡᱚᱠᱷᱚᱱ ᱜᱮ ᱟᱫᱚ ᱪᱟᱞᱟᱜ ᱦᱩᱭᱩᱜ ᱜᱮᱭᱟ ᱟᱨ ᱢᱟᱱᱮ ᱛᱚᱠᱷᱚᱱ ᱫᱚ ᱢᱟᱱᱮ ᱥᱟᱨᱡᱚᱢ ᱥᱟᱠᱟᱢ ᱛᱦᱟᱦᱮᱱ ᱦᱚᱸ ᱮᱵᱮ ᱞᱮᱵᱮᱞ ᱛᱟᱦᱮᱱ ᱦᱚᱸᱛᱚ ᱛᱟᱦᱮᱱᱟ ᱥᱮ ᱚᱲᱟᱜ ᱨᱮ ᱯᱤᱴᱷᱟᱹ ᱞᱟᱹᱜᱤᱫ ᱦᱚᱸᱛᱚ ᱯᱟᱛᱲᱟ ᱠᱟ ᱠᱚ ᱛᱚ ᱱᱚᱝᱠᱟ ᱢᱤᱫ ᱴᱮᱱ ᱤᱧ ᱱᱤᱡᱮ ᱛᱮᱦᱚᱧ ᱞᱟᱹᱭ ᱜᱮᱭᱟ ᱡᱟᱦᱟᱸᱭ ᱡᱩᱫᱤ ᱛᱷᱟᱨᱮ ᱨᱮᱠᱚ ᱡᱚᱢ ᱫᱟ ᱡᱮ ᱵᱟᱝ ᱯᱟᱛᱲᱟ ᱨᱮ ᱵᱚᱱ ᱡᱚᱢᱟ ᱾ ᱢᱤᱫ ᱴᱟᱱ ᱟᱫᱚ ᱡᱟᱦᱟᱸᱭ ᱠᱚ ᱡᱚᱢ ᱟᱨ ᱵᱟᱝ ᱡᱚᱢ ᱠᱤᱱᱛᱩ ᱱᱤᱡᱮ ᱫᱚ ᱢᱤᱫ ᱴᱟᱝ ᱵᱷᱟ ᱜᱤ ᱵᱩᱡᱷᱟᱹᱜᱼᱟ ᱟ-ᱞᱚᱞᱚ ᱫᱟᱠᱟ ᱠᱚ ᱩᱛᱩ ᱠᱚ ᱾ ᱮᱢ ᱯᱟᱛᱲᱟ ᱨᱮ ᱯᱷᱩᱲᱩᱜ ᱨᱮ ᱡᱚᱢ ᱫᱚ ᱟᱹᱰᱤ ᱵᱮᱥ ᱜᱮ ᱵᱩᱡᱷᱟᱹᱜᱼᱟ ᱢᱤᱫ ᱴᱟᱝ ᱟᱞᱟᱫᱟ ᱴᱮᱥᱴ ᱦᱤᱡᱩᱜᱼᱟ ᱡᱟᱦᱟᱸ ᱞᱮᱠ ᱟᱫᱚ ᱟᱢᱮᱢ ᱞᱟᱹᱭ ᱠᱮᱫᱟ ᱾
ᱮᱫᱚᱢ-ᱮᱫᱚᱢ ᱾
ᱢᱤᱫ ᱴᱮᱱ ᱥᱚ ᱴᱟᱜ ᱜᱮ ᱟᱞᱟᱫᱟ ᱢᱤᱫ ᱴᱮᱱ ᱦᱤᱡᱩᱜᱼᱟ ᱵᱮᱨᱮᱞ ᱥᱟᱠᱟᱢ ᱨᱮᱱᱟᱜ ᱫᱚ ᱛᱚ ᱤᱧ ᱫᱚ ᱵᱮᱥᱤᱨ ᱵᱷᱟᱜ ᱚᱱᱮ ᱵᱮᱨᱮᱞ ᱥᱟᱠᱟᱢ ᱨᱮᱜᱮ ᱡᱚᱢ ᱫᱩᱧ ᱠᱩᱥᱤᱭᱟᱜ ᱜᱮᱭᱟ ᱫᱟ
ᱦᱳᱭ ᱤᱧ ᱦᱚᱸ ᱚᱱᱟᱜᱤᱧ ᱠᱩᱥᱤᱭᱟᱜ ᱜᱮᱭᱟ ᱟᱫᱚ ᱱᱚᱣᱟ ᱫᱤᱱᱟᱹᱢ ᱫᱤᱱ ᱫᱚ ᱦᱟᱸᱜ ᱱᱚᱝᱠᱟ ᱦᱟᱸᱜ ᱵᱟᱵᱚᱱ ᱡᱚᱢ ᱜᱮᱭᱟ ᱫᱤᱱᱟᱹᱢ ᱫᱤᱱ ᱫᱚ ᱦᱚᱸ ᱚᱱᱮ ᱡᱤᱞ ᱦᱟᱹᱠᱩ ᱥᱚᱢᱚᱭ ᱜᱮ ᱦᱟᱸᱜ ᱯᱚᱨᱚᱵᱽ ᱠᱚᱨᱮ ᱜᱮ ᱡᱚᱢ ᱵᱟᱲᱟᱭ ᱦᱩᱭᱩᱜ ᱟ ᱢᱟᱱᱮ ᱟᱨ ᱩᱱᱟᱹᱜ ᱜᱟᱱ ᱫᱚ ᱫᱤᱱᱟᱹᱢ ᱦᱤᱞᱳᱜ ᱫᱚ ᱦᱟᱸᱜ ᱚᱠᱟ ᱨᱮᱢ ᱧᱟᱢᱟ ᱥᱟᱨᱡᱚᱢ ᱥᱟᱠᱟᱢ ᱦᱚᱸ ᱟᱨ
ᱦᱮᱸ ᱫᱟ ᱟᱫᱚ ᱫᱟ ᱡᱟᱭ ᱦᱳᱠ ᱦᱮᱸ ᱦᱮᱸ ᱫᱟ
ᱦᱳᱭ ᱧᱟᱢ ᱫᱚᱵᱚᱱ ᱧᱟᱢ ᱨᱮ ᱦᱚᱸ ᱟᱫᱚ ᱫᱤᱱᱟᱹᱢ ᱦᱤᱞᱳᱜ ᱫᱚ ᱦᱟᱸᱜ ᱵᱟᱵᱚᱱ ᱥᱟᱨᱡᱚᱢ ᱥᱟᱠᱟᱢ ᱨᱮᱫᱚ ᱵᱟᱵᱚᱱ ᱡᱚᱢ ᱜᱮᱭᱟ ᱛᱷᱟᱹᱨᱤ ᱠᱚᱨᱮ ᱜᱮ ᱵᱚᱱ ᱡᱚᱢ ᱜᱮᱭᱟ ᱦᱟ ᱱᱮᱛᱟ ᱫᱤᱱ ᱫᱚ ᱦᱟᱸ
ᱦᱮᱸ ᱦᱮᱸ ᱟᱫᱚ ᱟᱵᱚ ᱱᱮᱛᱟᱨ ᱦᱚᱸ ᱱᱚᱜᱼᱚᱭ ᱱᱚᱝᱠᱟ ᱜᱮ ᱮ ᱱᱮᱛᱟᱨ ᱢᱟ ᱩᱱᱫᱤᱱ ᱞᱮᱠᱟ ᱵᱟᱹᱱᱩᱜᱼᱟ, ᱡᱟᱸᱦᱟ ᱱᱟᱜ ᱜᱮ ᱯᱚᱨᱚᱵᱽ ᱯᱟᱹᱞᱤ ᱛᱟᱢ, ᱥᱮ ᱡᱟᱸᱦᱟ ᱱᱟᱜ ᱨᱮ ᱜᱮ ᱛᱟᱢ ᱾ ᱟᱨ ᱯᱟᱛᱲᱟ ᱠᱚᱨᱮ ᱠᱚ ᱯᱟᱹᱴᱤᱭᱟ ᱠᱚ ᱯᱟᱛᱲᱟ ᱠᱚ ᱮᱢ ᱯᱟᱛᱲᱟ ᱠᱟᱛᱮᱜ ᱠᱚ ᱮᱢᱟ ᱠᱚᱣᱟ ᱱᱚᱝᱠᱟ ᱫᱚ ᱵᱟᱝ ᱮᱛᱟᱨ ᱢᱟ ᱫᱟ ᱟᱨᱚ ᱱᱚᱛᱩᱱ ᱱᱩᱛᱩᱱᱟᱜ ᱱᱚ-ᱤᱭᱟᱹ ᱥᱟᱠᱟᱢ ᱠᱚ ᱦᱚᱸ ᱠᱚ ᱯᱟᱴᱤᱭᱮᱫᱟ ᱢᱮᱥᱤᱱ ᱨᱮ ᱨᱚᱦᱚᱲ ᱥᱟᱠᱟᱢ ᱠᱚ ᱟᱨ ᱱᱚ-ᱱᱚᱝᱠᱟ ᱱᱮ ᱛᱟᱨ ᱮᱢᱱᱤ ᱤᱭᱟᱹ ᱨᱮᱱᱟᱜ ᱠᱚ ᱵᱮᱱᱟᱣ ᱮᱫᱟ ᱥᱳᱞᱟᱨ ᱠᱚᱨᱮ ᱱᱟᱜ ᱪᱮᱫ ᱠᱚᱨᱮ ᱱᱟᱜ ᱠᱚ ᱵᱮᱱᱟᱣ ᱮᱫᱟ ᱠᱟᱜᱚᱡᱽ ᱠᱚᱨᱮ ᱱᱟᱜ ᱾ ᱟᱫᱚ ᱚᱱᱟ ᱨᱮ ᱡᱟᱭᱦᱳᱠ ᱱᱮᱛᱟᱨ ᱠᱚ ᱡᱚᱢ ᱫᱟᱠᱚ ᱟᱨ ᱠᱚ ᱪᱟᱯᱟᱜ ᱜᱤᱲᱤ ᱠᱟᱜ ᱱᱟᱣᱟ ᱱᱟᱜ ᱜᱮ ᱟᱫᱚ ᱚᱱᱟ ᱫᱚ ᱚᱱᱟ ᱫᱚ ᱢᱟᱱᱮ ᱡᱚᱢᱟᱢ ᱴᱷᱤᱠ ᱜᱮ ᱢᱟᱱᱟᱣ ᱤᱫᱤᱧ ᱠᱤᱱᱛᱩ ᱢᱟᱱᱮ ᱚᱱᱟ ᱫᱚ ᱚᱱᱟ ᱴᱮᱥᱴ ᱫᱚ ᱵᱟᱹᱱᱩᱜᱼᱟ ᱡᱟᱦᱟᱸ ᱫᱚ ᱥᱟᱨᱡᱚᱢ ᱥᱟᱠᱟᱢ ᱨᱮ ᱢᱮᱱᱟᱜᱼᱟ ᱾
ᱦᱩᱸ ᱾ ᱦᱳᱭ ᱟᱨ ᱡᱟᱦᱟᱸ ᱚᱱᱟ ᱯᱞᱟᱥᱴᱤᱠ ᱠᱚᱨᱮᱱᱟᱜ ᱵᱟᱯᱞᱟ ᱚᱲᱟᱜ ᱠᱤᱱ ᱠᱤᱱᱵᱟ ᱦᱳᱴᱮᱞ ᱠᱚᱨᱮ ᱠᱚ ᱮᱢᱟ ᱠᱚ ᱠᱟᱱᱟ ᱥᱮ ᱚᱱᱟᱴᱟ ᱫᱚ ᱦᱟᱸᱜ ᱢᱟᱱᱮ ᱢᱤᱜ ᱨᱚᱠᱚᱢ ᱛᱮ ᱧᱮᱞ ᱞᱮᱠᱷᱟᱱ ᱫᱚ ᱚᱱᱟᱴᱟᱜ ᱚᱱ-ᱚᱱᱠᱟᱱᱟᱜ ᱥᱟᱠᱟᱢ ᱠᱚᱨᱮ ᱫᱚ ᱡᱚᱢ ᱫᱚ ᱵᱟᱭ ᱴᱷᱤᱠᱟ ᱪᱮᱫᱟᱜ ᱥᱮ ᱚᱱᱟ ᱫᱚ ᱯᱞᱟᱥᱴᱤᱠ ᱨᱮᱱᱟᱜ ᱠᱟᱱᱟ ᱥᱮ ᱡᱚᱠᱷᱚᱱ ᱜᱮ ᱦᱟᱸᱜ ᱯᱞᱟᱥᱴᱤᱠ ᱨᱮ ᱞᱚᱞᱚ ᱫᱟᱠᱟᱢ ᱮᱢᱟᱦᱟᱜᱼᱟ ᱛᱟᱦᱚᱞᱮ ᱚᱱᱟ ᱨᱮᱱᱟᱜ ᱵᱷᱟᱵᱽ ᱴᱟᱜ ᱦᱟᱸᱜ ᱚᱱᱟ ᱯᱞᱟᱥᱴᱤᱠ ᱨᱮᱱᱟᱜ ᱵᱷᱟᱵᱽ ᱴᱟᱜ ᱠᱟᱹᱴᱤᱡ ᱚᱱᱟᱨᱮ ᱯᱮᱸᱱ ᱠᱟᱹᱴᱤᱡ ᱮᱴᱟᱜ ᱨᱚᱠᱚᱢ ᱵᱩᱡᱷᱟᱹᱜ ᱤᱥᱥᱤᱴ ᱮᱥᱤᱴ ᱫᱤᱭᱮ ᱠᱚ ᱵᱮᱱᱟᱣᱟ ᱛᱚ ᱚᱱᱮ ᱤᱥᱤᱴ ᱠᱚ ᱢᱮᱥᱟ ᱛᱟᱦᱮᱱᱟ ᱛᱚ ᱚᱱᱮ ᱚᱱᱟ ᱠᱚ ᱟᱵᱚ ᱡᱚᱢ ᱠᱟᱛᱮᱫ ᱞᱟᱡ ᱨᱮ ᱦᱟᱸᱜ ᱢᱟᱱᱮ ᱟᱭᱢᱟ ᱨᱚᱠᱚᱢ ᱟᱡᱽ-ᱟᱡᱟᱨ ᱠᱚ ᱥᱤ-ᱥᱤᱨᱡᱟᱹᱣ ᱫᱟᱲᱮᱭᱟᱼᱟ ᱾
ᱦᱩᱸᱻ ᱾
ᱟᱨ ᱱᱤᱛᱚᱜ ᱛᱚ ᱵᱟᱯᱞᱟ ᱚᱲᱟᱜ ᱠᱚᱨᱮ ᱦᱚᱸ ᱡᱟᱹᱥᱛᱤ ᱜᱟᱱᱛᱮ ᱵᱟᱭ ᱧᱮᱞᱚᱜᱼᱟ ᱡᱮ ᱱᱤᱛᱚᱜ ᱡᱮ ᱥᱟᱨᱡᱚᱢ ᱥᱟᱠᱟᱢ ᱠᱚ ᱯᱟᱛᱲᱟ ᱨᱮ ᱞᱟᱦᱟ ᱛᱮᱫᱚ ᱨᱚᱦᱚᱲ ᱵᱟᱲᱟ ᱠᱟᱛᱮᱜ ᱚᱱᱟ ᱜᱮᱠᱚ ᱮᱢ ᱵᱟᱲᱟᱜ ᱠᱟᱱ ᱛᱟᱦᱮᱱᱟ ᱾ ᱱᱮᱛᱟᱨ ᱫᱚ ᱦᱚᱜ ᱚᱱᱟ ᱠᱚᱫᱚ ᱵᱟᱭ ᱧᱮᱞᱚᱜᱼᱟ, ᱥᱟᱨᱡᱚᱢ ᱥᱟᱠᱟᱢ ᱥᱮ ᱥᱟᱨᱡᱚᱢ ᱥᱟᱠᱟᱢ ᱯᱷᱩᱲᱩᱜ ᱨᱮᱦᱚᱸ ᱱᱤᱛᱚᱜ ᱫᱚ ᱠᱤᱨᱤᱧ ᱜᱮ ᱡᱚᱛᱚ ᱦᱚᱲ ᱜᱮᱠᱚ ᱠᱤᱨᱤᱧ ᱫᱟ ᱾
ᱦᱮᱸ ᱫᱟ ᱾ ᱦᱮᱸ ᱫᱟ ᱚᱱᱟ ᱜᱤ ᱤᱧᱦᱩᱧ ᱞᱟᱹᱭᱟ ᱡᱮ ᱱᱚᱜᱼᱚᱭ ᱱᱚᱝᱠᱟ ᱡᱟᱦᱟᱸ ᱛᱤᱱᱟᱹᱜ ᱚᱱᱟ ᱵᱤᱨ ᱫᱤᱥᱚᱢ ᱦᱚᱲ ᱠᱚᱠᱚ ᱛᱟᱦᱮᱱᱟ ᱥᱮ ᱩᱱᱠᱩ ᱦᱚᱸ ᱢᱟ ᱚᱱᱮ ᱯᱟᱛᱲᱟ ᱠᱚ ᱯᱟᱟᱹᱴᱤᱭ ᱟᱠᱚ ᱟᱨ ᱚᱱᱮ ᱡᱮᱠᱚ ᱟᱠᱷᱨᱤᱧᱟ ᱚᱱᱟ ᱛᱮᱜ ᱛᱚ ᱯᱚᱭᱥᱟ ᱛᱟᱠᱚ ᱦᱩᱭᱩᱜᱼᱟ ᱾ ᱟᱫᱚ ᱩᱱᱫᱤᱱ ᱡᱟᱦᱟᱸᱞᱮᱠᱟ ᱦᱩᱭᱩᱜ ᱛᱟᱦᱮᱸᱼᱟ ᱱᱮᱛᱟᱨ ᱫᱚ ᱠᱤ ᱡᱟᱹᱱᱤ ᱵᱟᱝ ᱧᱮᱞᱚᱜ ᱠᱟᱱᱟ ᱩᱱᱟᱹᱜ ᱵᱮᱥ ᱪᱮ ᱩᱱᱫᱤᱱ ᱫᱚ ᱧᱮᱞ ᱦᱩᱭᱩᱜ ᱜᱮᱭᱟ ᱾ ᱟ-ᱢᱟᱱᱮ ᱦᱩᱭ ᱵᱟᱲᱟ ᱟᱠᱟᱱ ᱜᱮᱭᱟ ᱡᱮ ᱯᱟᱛᱲᱟ ᱠᱚᱠᱚ ᱟᱹᱜᱩᱭᱟ ᱠᱚ ᱟᱨᱚ ᱚᱱᱟ ᱫᱚ ᱢᱟᱱᱮ ᱮᱢᱱᱤ ᱥᱩᱛᱟᱹᱢ ᱛᱮ ᱠᱚ ᱥᱤᱞᱟᱹᱭᱟ ᱡᱟᱦᱟᱸ ᱢᱤᱥᱤᱱ ᱛᱮ ᱡᱟᱦᱟᱸ ᱠᱚ ᱞᱟᱹᱭ ᱫᱟ ᱥᱤᱞᱟᱹᱭ ᱠᱟᱛᱮ ᱚᱱᱟ ᱨᱮᱠᱚ ᱡᱚᱢ ᱛᱟᱦᱮᱸ ᱟᱠᱚ ᱟᱨ ᱵᱟᱯᱞᱟ ᱚᱲᱟᱜ ᱠᱚᱨᱮ ᱜᱮ ᱚᱱᱠᱟᱱᱟᱜ ᱯᱟᱛᱲᱟ ᱜᱮ ᱩᱱᱫᱤᱱ ᱡᱚᱢ ᱦᱩᱭ ᱠᱟᱱᱟ ᱡᱟᱦᱟᱸ ᱨᱚᱦᱚᱲ ᱯᱟ ᱛᱚᱨᱟ ᱥᱤᱞᱟᱹᱭ ᱠᱟᱛᱮᱜ ᱠᱚ ᱮᱢᱚᱜ ᱛᱟᱦᱮᱸᱜᱼᱟ ᱾ ᱱᱮᱛᱟᱨ ᱢᱟ ᱫᱟ ᱚᱱᱟ ᱦᱚ ᱵᱟᱝ ᱧᱮ-ᱧᱟᱢᱚᱜ ᱠᱟᱱᱟ ᱱᱮᱛᱟᱨ ᱢᱟ ᱚᱱᱮ ᱚᱱᱟ ᱯᱞᱟᱥᱴᱤᱠ ᱡᱟᱦᱟᱸ ᱱᱮᱛᱟᱨ ᱠᱚ ᱮᱢᱚᱜ ᱠᱟᱱᱟ ᱠᱚ ᱾
ᱦᱩᱸ
ᱯᱞᱟᱥᱴᱤᱠ ᱥᱟᱠᱟᱢ ᱜᱮ ᱧᱮᱞ ᱵᱟᱲᱟ ᱦᱩᱭᱩᱜ ᱠᱟᱱᱟ ᱟᱨ ᱚᱱᱮ ᱨᱚᱦᱚᱲ ᱥᱟᱠᱟᱢ ᱦᱚᱸ ᱵᱟᱝᱜᱮ ᱵᱮᱨᱮᱞ ᱥᱟᱠᱟᱢ ᱢᱟ ᱩᱱᱫᱚ ᱱᱮᱛᱟᱨ ᱫᱚ ᱟᱫᱚ ᱠᱚ ᱞᱟᱹᱭᱟ ᱚᱠᱚᱭ ᱯᱟᱹᱴᱤᱭᱟ ᱩᱱᱟᱹᱜ ᱟᱫᱚ ᱵᱟᱠᱚ ᱠᱷᱟᱴᱟᱜ ᱞᱟᱹᱜᱤᱫᱚᱜᱼᱟ
ᱮᱠᱫᱚᱢ ᱮᱠᱫᱚᱢ ᱟᱞᱮ ᱥᱮᱱ ᱦᱚᱸ ᱡᱟᱹᱥᱛᱤ ᱠᱟᱭ ᱛᱟᱦᱮᱸᱱ ᱱᱮᱛᱟᱨ ᱫᱚ ᱢᱟᱱᱮ ᱵᱟᱭ ᱧᱮᱞᱚᱜᱼᱟ ᱪᱮᱫ ᱠᱚ ᱞᱟᱹᱭᱟ ᱥᱟᱨᱡᱚᱢ ᱥᱟᱠᱟᱢ ᱫᱚ ᱦᱟᱸᱜ ᱵᱤᱨ ᱫᱤᱥᱚᱢ ᱦᱩᱭ ᱠᱟᱛᱮ ᱨᱮᱦᱚᱸ ᱢᱟᱱᱮ ᱚᱠᱚᱭ ᱦᱚᱸ ᱟᱥᱠᱮᱛ ᱠᱚ ᱵᱩᱡᱷᱟᱹᱣᱼᱟ ᱡᱮ ᱯᱟᱹᱴᱤ ᱵᱟᱲᱟ ᱠᱚ ᱟᱫᱚ ᱞᱟᱹᱭᱟ ᱠᱚ ᱠᱟᱹᱴᱤᱡ ᱵᱚᱱ ᱠᱤᱨᱤᱧ ᱞᱮᱠᱷᱟᱱ ᱯᱟᱭᱚᱜᱼᱟ ᱟᱫᱚ ᱟᱫᱚ ᱚᱱᱟ ᱠᱷᱟᱹᱛᱤᱨ ᱛᱮ ᱡᱟᱹᱥᱛᱤ ᱠᱟᱭᱛᱮ ᱵᱤᱨ ᱫᱤᱥᱚᱢ ᱦᱩᱭ ᱠᱟᱛᱮᱱ ᱦᱚᱸ ᱱᱤᱛᱚᱜ ᱡᱮ ᱵᱤᱨ ᱫᱤᱥᱚᱢ ᱦᱚᱲ ᱫᱚ ᱡᱮ ᱥᱟᱨᱡᱚᱢ ᱥᱟᱠᱟᱢ ᱨᱮᱜᱮ ᱵᱟᱯᱞᱟ ᱚᱲᱟᱜ ᱠᱚᱨᱮ ᱠᱚ ᱡᱚᱢᱟ ᱱᱚᱝᱠᱟᱱ ᱠᱟᱛ ᱠᱟᱛᱷᱟ ᱫᱚ ᱵᱟᱝ ᱱᱤᱛᱚᱜ ᱫᱚ ᱡᱚᱛᱚ ᱦᱚᱲ ᱜᱮ ᱢᱟᱱᱮ ᱥᱩᱵᱤᱫᱷᱟ ᱠᱚ ᱯᱟᱸᱡᱟᱭ ᱫᱟᱠᱚ ᱡᱮ ᱠᱚᱢ ᱥᱚᱢᱚᱭ ᱚᱠᱚᱭ ᱦᱚᱲ ᱠᱚᱧ ᱢᱮᱱ ᱵᱟᱲᱟᱭᱮᱭᱟ ᱫᱚᱠᱟᱱ ᱨᱤᱧ ᱠᱤᱨᱤᱧ ᱟᱹᱜᱩᱭᱟ ᱟᱨ ᱱᱚᱣᱟ ᱫᱚ ᱦᱟᱸᱜ ᱠᱚᱢ ᱧᱚᱜ ᱛᱮ ᱦᱩᱭᱩᱜᱼᱟ ᱟᱨ ᱥᱟᱨᱡᱚᱢ ᱥᱟᱠᱟᱢ ᱛᱮᱫᱚ ᱦᱟᱸᱜ ᱡᱩᱫᱤ᱾ ᱯᱟᱹᱴᱤ ᱦᱚᱪᱚᱭᱮ ᱵᱮᱱ ᱚᱱᱟ ᱫᱚ ᱦᱟᱸᱜ ᱢᱟᱱᱮ ᱪᱮᱫ ᱠᱚ ᱞᱟᱹᱭᱟ ᱠᱟᱹᱴᱤᱡ ᱡᱟᱹᱥᱛᱤ ᱧᱚᱜ ᱠᱟᱹᱣᱰᱤ ᱠᱷᱚᱨᱪᱟᱜᱼᱟ ᱛᱚ ᱚᱱᱟ ᱠᱷᱟᱹᱛᱤᱨ ᱛᱮᱦᱚᱸ ᱵᱟᱭ ᱦᱩᱭ ᱜᱚᱫᱚᱜ ᱠᱟᱱᱟ